ᱦᱮᱸ ᱡᱚᱦᱟᱨ ᱜᱮ᱾
ᱦᱳᱭ ᱦᱳᱭ ᱟ ᱡᱚᱦᱟᱨ ᱜᱤ᱾
ᱦᱩᱸ᱾
ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ᱾ ᱪᱮᱫ ᱵᱤᱱ ᱪᱤᱠᱟᱹᱭᱫᱟ?
ᱟᱪᱪᱷᱟ ᱱᱤᱛ ᱚᱠᱛᱚ ᱩᱸᱢ ᱦᱳᱭ ᱟᱹᱞᱤᱧ, ᱤᱧ ᱫᱚ ᱵᱚᱞᱮ ᱱᱤᱛᱚᱜ ᱫᱚᱧ ᱡᱚᱢ ᱮᱫᱟ᱾
ᱦᱮᱸ, ᱚᱻ ᱦᱮᱸᱛᱚ᱾
ᱦᱩᱸ ᱦᱩᱸ᱾
ᱤᱧ ᱪᱤᱠᱟᱹ ᱦᱚᱸ ᱵᱟᱝ ᱜᱮ, ᱤᱧ ᱫᱚ ᱡᱚᱢ ᱦᱩᱭ ᱠᱟᱫᱟ ᱦᱚᱸᱜ-ᱚᱭ ᱫᱩᱲᱩᱵ ᱵᱟᱲᱟ ᱠᱟᱱᱟᱹᱧ᱾
ᱟᱫᱚ ᱦᱚᱥᱴᱮᱞ ᱨᱮ? ᱦᱳᱥᱴᱮᱞ ᱨᱮ?
ᱦᱮᱸ? ᱦᱳᱭ ᱦᱳᱥᱴᱮᱞ ᱨᱮᱜᱮ᱾
ᱴᱮᱞ ᱨᱮᱥᱮ ᱚᱲᱟᱜ ᱨᱮ? ᱦᱳᱭ ᱦᱳᱭ ᱦᱳᱭ᱾ ᱟᱨ ᱱᱤᱛ ᱚᱠᱛᱚ ᱫᱚ ᱪᱮᱫ ᱠᱚ, ᱪᱮᱫ ᱠᱚ ᱯᱟᱲᱦᱟᱣ ᱦᱩᱭᱩᱜ ᱠᱟᱱᱟ ᱵᱚᱞᱮ, ᱢᱟᱱᱮ ᱚᱠᱟ ᱥᱟᱵᱡᱮᱠᱴ ᱱᱤᱭᱮ?
ᱯᱟᱲᱦᱟᱣ ᱦᱩᱭᱩᱜ ᱠᱟᱱᱟ, ᱩᱸ ᱥᱚᱵᱡᱮᱠᱴ ᱵᱚᱞᱛᱮ ᱥᱟᱱᱛᱟᱞᱤ᱾
ᱟᱪᱪᱷᱟ, ᱟᱹᱰᱤ ᱱᱟᱯᱟᱭ ᱜᱮ᱾ ᱦᱩᱸ ᱩᱸ ᱟᱨ ᱥᱟᱱᱛᱟᱞᱤ ᱫᱚ ᱟᱢ ᱫᱚ ᱥᱟᱱᱛᱟᱞᱤ ᱢᱤᱰᱤᱭᱟᱢ ᱛᱟᱦᱮᱸ ᱠᱟᱱ ᱛᱟᱢᱟ, ᱩᱸ ᱥᱮ ᱱᱚᱝᱠᱟ ᱵᱚᱞᱮ, ᱱᱚᱣᱟ ᱤᱭᱟᱹ ᱠᱷᱚᱡ ᱤᱭᱩ. ᱡᱤ. ᱠᱷᱚᱡ ᱥᱮ᱾
ᱵᱟᱝ ᱜᱮ ᱢᱤᱰᱤᱭᱟᱢ ᱫᱚ ᱵᱟᱝ ᱞᱮᱝᱜᱩᱭᱮᱡᱽ ᱛᱮᱜᱮ᱾ ᱤᱭᱟᱹ ᱤᱞᱤᱵᱷᱮᱱ ᱴᱩᱭᱮᱞᱵᱷ ᱨᱮ ᱛᱟᱦᱮᱸ ᱠᱟᱱ ᱛᱤᱧᱟᱹ ᱦᱩᱸ᱾
ᱟᱪᱪᱷᱟ ᱟᱪᱪᱷᱟ ᱟᱪᱪᱷᱟ, ᱟᱪᱪᱷᱟ ᱟᱯᱮ ᱡᱟᱦᱟᱸ ᱨᱮᱯᱮ ᱯᱟᱲᱦᱟᱜ ᱠᱟᱱᱟ ᱢᱮᱱᱫᱚ? ᱛᱚ ᱚᱸᱰᱮ ᱫᱚ ᱢᱟᱱᱮ ᱥᱟᱱᱛᱟᱞᱤ ᱛᱤᱱᱟᱹᱜ ᱦᱚᱲ ᱢᱮᱱᱟᱜ ᱠᱚᱣᱟ ᱥᱴᱩᱰᱮᱱᱴ?
ᱱᱚᱸᱰᱮ ᱢᱮᱱᱟᱜ ᱞᱮᱭᱟ ᱛᱚ ᱢᱟᱱᱮ ᱵᱮᱥᱤ ᱫᱚ ᱚᱱᱠᱟ ᱵᱟᱹᱱᱩᱜ ᱞᱮᱭᱟ᱾
ᱦᱩᱸ ᱦᱩᱸ ᱦᱩᱸ, ᱟᱪᱪᱷᱟ ᱤᱭᱩ ᱡᱤ ᱥᱮ ᱯᱤ ᱡᱤ ᱨᱮ ᱢᱮᱱᱟᱜ ᱢᱮᱭᱟ?
ᱤᱭᱩ ᱡᱤ᱾
ᱟᱪᱪᱷᱟ, ᱟᱪᱪᱷᱟ ᱟᱯᱮ ᱫᱚ ᱛᱟᱦᱚᱞᱮ ᱦᱚᱳᱥᱴᱮᱞ ᱨᱮᱜᱮ ᱡᱚᱢ ᱫᱚᱠᱚ ᱮᱢᱟ ᱯᱮᱭᱟ?
ᱦᱮᱸ ᱱᱚᱰᱮ ᱜᱮ ᱡᱚᱢ ᱠᱚᱫᱚ ᱡᱷᱚᱛᱚ ᱜᱮ
ᱟᱪᱪᱷᱟ ᱟᱪᱪᱷᱟ᱾
ᱦᱮᱸ᱾
ᱦᱩᱸ ᱟᱨ ᱛᱟᱦᱚᱞᱮ ᱱᱚᱣᱟ ᱤᱭᱟᱹ ᱥᱟᱱᱛᱟᱞᱤ ᱯᱟᱲᱦᱟᱣ ᱠᱟᱛᱮᱫ ᱫᱚ ᱪᱮᱫ ᱠᱩ ᱠᱟᱹᱢᱤ ᱧᱟᱢᱚᱜ-ᱟ ᱵᱚᱞᱮ?
ᱥᱟᱱᱛᱟᱞᱤ ᱯᱟᱲᱦᱟᱣ ᱠᱟᱛᱮᱫ ᱫᱚ ᱛᱟᱨ ᱢᱟᱱᱮ ᱠᱟᱹᱢᱤ ᱧᱟᱢ ᱫᱚ ᱦᱟᱯᱮᱱ ᱫᱤᱱ ᱨᱮᱦᱟᱸᱜ ᱵᱤᱭᱮᱰ ᱠᱚ ᱠᱷᱩᱞᱟᱹᱣ ᱞᱟᱹᱜᱤᱫ-ᱟ ᱞᱟᱹᱭ ᱫᱟ ᱠᱚ ᱛᱚ ᱦᱟᱸᱜ᱾ ᱛᱚ ᱜᱨᱮᱡᱩᱭᱮᱥᱚᱱ ᱠᱟᱛᱮ ᱚᱱᱟ ᱠᱚᱜᱮ ᱦᱟᱸᱜ ᱧᱮᱞ ᱦᱩᱭᱩᱜ-ᱟ᱾
ᱦᱩᱸ ᱟᱫᱚ ᱚᱱᱮ ᱢᱟᱱᱮ ᱡᱚᱵᱽ ᱡᱚᱵᱽ ᱨᱮ ᱚᱠᱟ ᱥᱮᱠᱴᱚᱨ ᱨᱮ ᱡᱚᱵᱽ ᱧᱟᱢᱚᱜ-ᱟ ᱢᱟᱱᱮ ᱪᱮᱫ ᱠᱚ ᱪᱟᱹᱠᱨᱤ ᱧᱟᱢᱚᱜ-ᱟ ᱱᱚᱣᱟ ᱛᱮᱫᱚ?
ᱥᱟᱱᱛᱟᱞᱤ ᱛᱮᱫᱚ ᱚᱱᱠᱟ ᱫᱚ ᱵᱟᱹᱧ ᱵᱟᱰᱟᱭᱟ ᱦᱟᱸᱜ ᱪᱮᱫ ᱠᱚ ᱢᱮᱱᱟᱜ-ᱟ ᱛᱟᱨᱢᱟᱱᱮ ᱟᱫᱚ ᱵᱤᱭᱮᱰ ᱠᱚᱨᱟᱣ ᱞᱮᱠᱷᱟᱱ ᱴᱤᱪᱟᱨ ᱦᱟᱸᱜ᱾ ᱟᱨ ᱵᱟᱹᱠᱤ ᱫᱚ ᱥᱟᱱᱛᱟᱞᱤ, ᱟᱨᱦᱚᱸ ᱮᱴᱟᱜ ᱥᱟᱵᱽᱡᱮᱠᱴ ᱠᱚ ᱢᱮᱱᱟᱜ-ᱟ᱾ ᱡᱟᱦᱟᱸᱛᱮᱢ
ᱟᱪᱪᱷᱟ ᱟᱪᱪᱷᱟ᱾
ᱟᱫᱚ ᱚᱝᱠᱟ ᱫᱚ ᱥᱟᱱᱛᱟᱞᱤ ᱛᱮᱫᱚ ᱦᱟᱸᱜ ᱵᱟᱹᱧ ᱵᱟᱰᱟᱭᱟ᱾
ᱟᱪᱪᱷᱟ ᱤᱭᱩ ᱡᱤ ᱯᱷᱟᱥᱴ ᱤᱭᱟᱨ ᱥᱮ ᱥᱮᱠᱮᱱᱰ ᱤᱭᱟᱨ?
ᱛᱟᱢᱱᱚᱢ
ᱟᱢ
ᱤᱧ ᱯᱷᱟᱥᱴ ᱤᱭᱟᱨ᱾
ᱟᱪᱪᱷᱟ ᱦᱩᱸ ᱟᱢ ᱛᱟᱦᱞᱮ ᱟᱹᱰᱤ ᱱᱟᱯᱟᱭ ᱜᱮ ᱛᱟᱦᱞᱮ ᱯᱟᱲᱦᱟᱜ ᱫᱚ ᱢᱚᱸᱡᱽ ᱜᱮᱯᱮ ᱯᱟᱲᱦᱟᱜ ᱠᱟᱱᱟ ᱵᱚᱞᱮ
ᱯᱟᱲᱦᱟᱣ ᱫᱚ ᱦᱩᱭᱩᱜ ᱠᱟᱱ ᱜᱮᱭᱟ, ᱪᱟᱞᱟᱜ ᱠᱟᱱᱟ᱾
ᱯᱟᱲᱦᱟᱜ ᱛᱟᱵᱚᱱ ᱯᱮ ᱟᱯᱮ ᱫᱚ ᱱᱟᱯᱟᱭ ᱛᱮ ᱟᱨ ᱤᱧ ᱫᱩᱧ ᱥᱤᱱᱤᱭᱟᱨ ᱜᱮᱭᱟ ᱟᱭᱢᱟ ᱜᱮ
ᱚ, ᱦᱮᱸ ᱛᱚ᱾
ᱦᱳᱭ ᱦᱳᱭ᱾ ᱟᱫᱚ, ᱟᱫᱚ ᱱᱚᱣᱟ ᱱᱚᱣᱟ᱾ ᱥᱟᱱᱛᱟᱲᱤ ᱪᱷᱟᱲᱟ ᱟᱨᱠᱤ ᱡᱟᱸᱦᱟᱱᱟᱢ ᱯᱟᱲᱦᱟᱜ ᱠᱟᱱᱟ ᱠᱚᱢᱯᱤᱴᱤᱥᱮᱱ, ᱠᱚᱢᱯᱤᱴᱤᱥᱮᱱ ᱮᱠᱡᱟᱢ ᱞᱟᱹᱜᱤᱫ? ᱮᱠᱷᱚᱱ ᱫᱚ ᱠᱚᱢᱯᱤᱴᱮᱴᱤᱵᱷ ᱮᱠᱡᱟᱢ ᱞᱟᱜᱤᱫ ᱡᱟᱦᱟᱸ
ᱦᱮᱸ ᱟᱫᱚ ᱯᱟᱲᱦᱟᱣ ᱠᱚᱫᱚ ᱦᱩᱭᱩᱜ ᱠᱟᱱ ᱜᱮᱭᱟ ᱚᱱᱮ ᱡᱟᱦᱟᱸ ᱠᱚ ᱦᱳᱭᱳᱜ ᱠᱟᱱᱟ ᱥᱮ ᱮᱠᱡᱟᱢ ᱠᱚᱺ ᱛᱟᱞᱦᱮ ᱚᱱᱟ ᱠᱚ ᱱᱤᱭᱮ ᱦᱚᱸ ᱥᱟᱯᱲᱟᱣ ᱦᱩᱭᱩᱜ ᱠᱟᱱᱟ᱾ ᱥᱩᱫᱩ ᱱᱚᱣᱟ ᱞᱮᱠᱷᱟᱱ ᱫᱚ ᱵᱟᱝ ᱦᱩᱭᱩᱜ ᱟ ᱛᱚ ᱦᱟᱸᱜ᱾
ᱦᱳᱭ ᱦᱳᱭ ᱟᱢ ᱡᱮᱢᱚᱱ ᱤᱭᱩ ᱡᱤ ᱨᱮᱢ ᱯᱟᱲᱦᱟᱜ ᱠᱟᱱᱟ ᱥᱮ᱾ ᱤᱧᱦᱚᱸ ᱤᱭᱩ ᱡᱤ ᱨᱮ ᱯᱟᱲᱦᱟᱣ ᱚᱠᱛᱚ ᱤᱧ ᱯᱤᱭᱟ ᱪᱟᱠᱨᱤᱧ ᱞᱟᱜᱟᱣ ᱠᱟᱫᱟ᱾
ᱦᱮᱸ᱾
ᱟᱫᱚ ᱚᱱᱟᱜᱮ ᱟᱫᱚ ᱤᱧ ᱡᱟᱦᱟᱸᱴᱟᱜ ᱪᱟᱹᱠᱨᱤᱧ ᱠᱩᱥᱤᱭᱟᱜ ᱵᱚᱞᱮ ᱚᱱᱟ ᱫᱚ ᱮᱠᱷᱚᱱᱚ ᱟᱹᱣᱨᱤᱧ ᱧᱟᱢᱟ᱾ ᱟᱫᱚ ᱚᱞᱚᱜ ᱦᱩᱭᱩᱜ ᱠᱟᱱ ᱜᱮᱭᱟ᱾ ᱟᱫᱚ ᱚᱱᱟᱜᱤᱧ ᱢᱮᱱᱫᱟ ᱯᱟᱲᱦᱟᱜ ᱛᱟᱵᱚᱱ ᱯᱮ ᱢᱚᱸᱡᱽ ᱜᱮ ᱥᱩᱫᱩ ᱱᱚᱣᱟ ᱥᱟᱱᱛᱟᱲᱤ ᱫᱚ ᱟᱞᱚᱯᱮ ᱧᱮᱞᱟ ᱵᱚᱞᱮ᱾ ᱚᱱᱟ ᱪᱷᱟᱰᱟ ᱠᱟᱛᱮᱜ ᱦᱚᱸ ᱡᱟᱦᱟᱸ ᱮᱴᱟᱜ ᱥᱮᱠᱴᱟᱨ ᱠᱚᱨᱮ ᱡᱟᱦᱟᱸ ᱠᱚᱨᱮ ᱢᱮᱱᱫᱚ ᱧᱟᱢᱚᱜ ᱠᱟᱱ ᱦᱳᱭᱥᱮ ᱟᱢᱟᱜ ᱡᱩᱫᱤ ᱦᱟᱭᱤᱴ ᱠᱚ ᱴᱷᱤᱠ ᱜᱮᱛᱟᱢ ᱠᱷᱟᱱ ᱛᱟᱦᱞᱮ ᱯᱩᱞᱤᱥ ᱰᱤᱯᱷᱮᱱᱥ ᱚᱱᱟ ᱠᱚᱦᱚᱸ ᱫᱚᱨᱠᱟᱨ ᱜᱮᱭᱟ᱾ ᱚᱱᱟ ᱪᱷᱟᱰᱟ ᱠᱟᱛᱮ ᱟᱢ ᱡᱩᱫᱤ ᱮᱢᱱᱤ ᱚᱝᱠᱚ ᱠᱚ ᱢᱚᱸᱡᱽ ᱜᱮᱢ ᱫᱟᱲᱮᱣᱟᱜ ᱠᱟᱱ ᱠᱷᱟᱱ ᱛᱟᱦᱚᱞᱮ ᱵᱮ ᱠᱤᱝ ᱥᱮᱠᱴᱟᱨ ᱨᱮ ᱠᱤᱪᱷᱩ ᱠᱤᱪᱷᱩ ᱚᱝᱥᱚ ᱢᱮᱱᱟᱜ ᱠᱟᱫᱟ ᱢᱟᱱᱮ ᱡᱚ ᱛᱚ ᱫᱚ ᱵᱟᱝ ᱢᱟᱱᱮ ᱟᱢ ᱫᱚ ᱡᱮᱦᱮᱛᱩ ᱟᱴᱥ ᱠᱟᱱ ᱛᱟᱢᱟ ᱛᱚ ᱵᱟᱢ ᱧᱟᱢᱟ ᱚᱱᱟ ᱠᱚᱫᱚ ᱠᱤᱪᱷᱩ ᱥᱮᱠᱴᱚᱨ ᱦᱮᱱᱟᱜ ᱠᱟᱫᱟ ᱛᱚ ᱚᱱᱟ ᱠᱩᱢ ᱤᱭᱟᱹ ᱫᱟᱲᱮᱜ-ᱟ᱾ ᱚᱱᱟ ᱪᱷᱟᱰᱟ ᱠᱟᱛᱮ ᱨᱮᱞᱳᱣᱮ ᱨᱮ, ᱚᱱᱟ ᱪᱷᱟᱰᱟ ᱠᱟᱛᱮ ᱚᱱᱟ ᱪᱷᱟᱰᱟ ᱠᱟᱛᱮ ᱟᱨᱚ ᱢᱮᱱᱟᱜ ᱠᱟᱫᱟ ᱱᱚᱝᱠᱟ ᱥᱟᱵ ᱠᱟᱜ ᱢᱮ ᱟᱫᱚ ᱟᱴᱥ ᱱᱤᱭᱮ ᱫᱚ ᱦᱳᱭ ᱱᱤᱭᱟᱹ ᱠᱚᱜᱮ᱾
ᱦᱳᱭ ᱛᱟᱦᱞᱮ ᱟᱢ ᱫᱚ ᱪᱮᱫ ᱴᱟᱢ ᱯᱟᱲᱦᱟᱜ-ᱟ?
ᱟᱪᱪᱷᱟ ᱤᱧ ᱤᱧ ᱫᱚ ᱛᱷᱚᱲᱟ ᱤᱧ ᱫᱚ ᱮᱴᱟᱜ ᱱᱤᱭᱮᱧ ᱯᱟᱲᱦᱟᱜ ᱠᱟᱱᱟ ᱵᱚᱞ ᱵᱚᱞᱮ ᱱᱤᱛ ᱚᱠᱛᱚ ᱫᱚ ᱱᱤᱛᱚᱜ ᱫᱚ ᱞᱚᱧ ᱠᱚᱨᱟᱣᱫᱟ᱾
ᱚ ᱦᱮᱸᱛᱚ, ᱛᱟᱦᱞᱮ ᱠᱚᱞᱮᱡᱽ ᱠᱚᱫᱚ ᱠᱚᱢᱯᱞᱤᱴ?
ᱦᱮᱸ ᱥᱟᱱᱟᱢ ᱜᱮ ᱠᱚᱢᱯᱞᱤᱴ᱾ ᱡᱚᱛᱚ ᱜᱮ ᱟᱫᱚ ᱵᱚᱞᱮ ᱥᱟᱱᱛᱟᱞᱤ ᱦᱚᱧ ᱪᱮᱫ ᱠᱟᱜ ᱜᱮᱭᱟ᱾
ᱦᱩᱸ ᱪᱮᱫ ᱠᱟᱫᱤᱧ᱾ ᱚ ᱟᱢ ᱛᱟᱦᱞᱮ ᱛᱟᱦᱞᱮ ᱟᱢ ᱫᱚ ᱥᱟᱱ ᱯᱟᱹᱨᱤ ᱛᱟᱸᱦᱮ ᱠᱟᱱ ᱛᱟᱢᱟ?
ᱵᱟᱝ ᱛᱟᱸᱦᱮ ᱠᱟᱱ ᱛᱤᱧᱟᱹ ᱢᱮᱱᱠᱷᱟᱱ ᱚᱞ ᱠᱚᱫᱩᱧ ᱵᱟᱲᱟᱭ ᱜᱮᱭᱟ᱾
ᱚ ᱦᱮᱸ ᱛᱚ ᱟᱵᱚᱣᱟᱜ ᱯᱟᱹᱨᱥᱤ ᱠᱟᱱᱟ ᱛᱚ ᱪᱮᱫ ᱠᱟᱜ ᱫᱚ ᱞᱟᱹᱠᱛᱤ ᱜᱮᱭᱟ᱾ᱦᱩ
ᱟᱨ ᱨᱚᱲ ᱢᱟᱵᱚᱱ ᱱᱚᱜ-ᱚᱭ ᱵᱩᱱ ᱨᱚᱲ ᱮᱫ ᱠᱟᱱ ᱠᱷᱟᱹᱞᱤ ᱚᱞ ᱛᱮᱫ ᱜᱮ ᱵᱚᱞᱮ᱾ ᱦᱩ ᱦᱩ ᱟᱫᱚ ᱚᱱᱟ ᱠᱚᱜᱮ ᱱᱤᱛ ᱚᱠᱛᱚ ᱫᱚ ᱟᱫᱚ ᱚᱱᱟᱜᱮ ᱢᱚᱸᱡᱽ ᱛᱮ ᱯᱟᱲᱦᱟᱜ ᱛᱟᱵᱩᱱ ᱯᱮ ᱱᱚᱝᱠᱟ ᱡᱮ ᱡᱩᱫᱤ ᱡᱟᱸᱦᱟ ᱞᱮᱠᱟᱱᱟᱜ ᱡᱩᱫᱤ ᱯᱟᱨᱥᱚᱱᱟᱞᱮᱢ ᱢᱮᱥᱮᱡ ᱫᱟᱲᱮᱣᱟᱹᱧᱟᱹ ᱢᱟᱱᱮ ᱟᱢ ᱫᱚ ᱵᱟᱝ ᱢᱟᱱᱮ ᱟᱢ ᱨᱮᱱ ᱡᱟᱸᱦᱟᱭ ᱟᱢ ᱫᱟᱫᱟ ᱛᱟᱠᱚ ᱡᱩᱫᱤ ᱠᱩ ᱠᱟᱱ ᱠᱷᱟᱡ ᱡᱩᱫᱤ ᱯᱨᱚᱵᱞᱮᱢ ᱨᱮᱠᱚ ᱯᱟᱲᱟᱜ ᱠᱟᱱᱟ ᱪᱟᱹᱠᱨᱤ ᱨᱮᱱᱟᱜ ᱡᱟᱦᱟᱱᱟᱜ ᱠᱩ ᱵᱤᱥᱮᱥ ᱠᱷᱚᱵᱚᱨ ᱵᱟᱲᱟᱭ ᱥᱟᱱᱟᱭᱮᱜ ᱠᱚᱣᱟ, ᱢᱮᱱᱫᱚ ᱡᱟᱸᱦᱟᱱᱟᱜ ᱮᱸᱴᱠᱮᱴᱚᱬᱮᱸ ᱦᱩᱭ ᱞᱮᱱᱠᱷᱟᱱ ᱢᱟᱱᱮ ᱟᱯ ᱢᱟᱱᱮ ᱥᱩᱫᱩ ᱟᱢ ᱫᱚ ᱵᱟᱝ ᱠᱟᱱᱟ ᱡᱟᱸᱦᱟᱭ ᱜᱮ ᱵᱩᱡᱷᱟᱹᱣ ᱫᱟᱢ? ᱛᱚ ᱦᱩᱭᱩᱜ ᱠᱟᱱᱟ ᱡᱮ ᱤᱧᱟᱹᱜ ᱫᱚ ᱮᱠᱥᱯᱨᱤᱭᱮᱱᱥ ᱢᱮᱱᱟᱜ ᱠᱟᱫᱟ ᱟᱢ ᱟᱢ ᱞᱮᱠᱟᱱ ᱵᱚᱭᱮᱥ ᱨᱮ ᱟᱢᱟᱜ ᱱᱤᱛ ᱛᱚ ᱵᱚᱭᱚᱥ ᱦᱩᱭᱩᱜ ᱛᱟᱢᱟ ᱵᱚᱰᱳ ᱡᱩᱨ ᱠᱩᱲᱤ, ᱟᱢᱟᱜ ᱠᱩᱲᱤ ᱵᱚᱪᱷ ᱵᱚᱭᱚᱥ ᱨᱮ ᱤᱧ ᱵᱟᱨᱭᱟ ᱯᱤᱭᱟ ᱪᱟᱠᱟᱹᱧ ᱞᱟᱜᱟᱣ ᱠᱟᱫᱟ,
ᱚᱸᱻ
ᱦᱚᱸ ᱮᱭᱤᱪ ᱮᱥ ᱮᱢ ᱠᱟᱛᱮᱜ ᱢᱤᱫᱴᱮᱱ,
ᱦᱮᱸ
ᱤᱱᱟᱹ ᱤᱱᱟᱹ ᱯᱚᱨ ᱢᱤᱫ ᱵᱚᱪᱷᱚᱨ ᱯᱚᱨ ᱟᱨ ᱢᱤᱫᱴᱮᱱ, ᱤᱱᱟᱹ ᱯᱚᱨ ᱟᱨ ᱢᱤᱫ ᱵᱚᱪᱷᱚᱨ ᱯᱚᱨ ᱠᱚᱞᱡᱽ ᱯᱷᱟᱥᱴ ᱤᱭᱟᱨᱮ ᱟᱨ ᱢᱤᱫᱴᱮᱱ, ᱠᱤᱱᱛᱩ ᱚᱠᱟᱴᱟᱜ ᱪᱟᱹᱠᱨᱤ ᱫᱚ ᱚᱠᱟᱴᱟᱜ ᱦᱚᱸ ᱵᱟᱹᱧ ᱪᱟᱹᱠᱨᱤᱜ ᱠᱟᱱᱟ᱾
ᱪᱮᱫᱟᱜ?
ᱵᱟᱹᱧ ᱪᱟᱹᱠᱨᱤᱜ ᱠᱟᱱᱟ ᱠᱟᱨᱚᱱ ᱤᱧ ᱡᱟᱸᱦᱟ ᱢᱟᱱᱮ ᱡᱟᱸᱦᱟᱴᱟᱜ ᱞᱚᱠᱠᱷᱳ ᱠᱟᱱ ᱛᱤᱧᱟᱹ ᱚᱱᱟ ᱫᱚ ᱮᱠᱷᱚᱱᱳ ᱟᱹᱣᱨᱤᱧ ᱧᱟᱢᱟ, ᱵᱚᱞᱮ ᱱᱤᱛᱚᱜ ᱫᱚ ᱵᱟᱹᱧ ᱞᱟᱹᱭ ᱟᱢᱟ ᱪᱮᱫ ᱞᱚᱠᱠᱳ ᱠᱟᱱ ᱛᱤᱧᱟᱹ ᱟᱫᱚ ᱡᱚᱠᱷᱚᱱ ᱧᱟᱢᱚᱜ-ᱟ ᱦᱟᱜ ᱛᱚᱠᱷᱚᱱ ᱦᱟᱜ ᱯᱟᱞᱮᱫ ᱯᱮ ᱦᱟᱜ ᱵᱟᱲᱟᱭ ᱧᱟᱢᱟ ᱦᱟᱜ
ᱦᱳᱭ ᱛᱟᱸᱦᱚᱞᱮ ᱪᱮᱫ ᱪᱮᱫ ᱪᱟᱹᱠᱨᱤ ᱠᱚ ᱧᱟᱢ ᱞᱮᱫᱟ?
ᱵᱤ ᱮ ᱥᱮᱯᱷ, ᱮᱭᱤᱪ ᱥᱤ ᱮᱢ ᱡᱟᱸᱦᱟ ᱚᱯᱷᱤᱥ ᱚᱣᱟᱨᱠ ᱤᱱᱟᱹ ᱪᱷᱟᱰᱟ ᱠᱟᱛᱮᱜ, ᱱᱚᱣᱟ ᱮᱢ ᱴᱤ ᱮᱥ, ᱮᱭᱤᱪ ᱥᱤ ᱮᱞ ᱨᱮ ᱡᱟᱸᱦᱟ ᱴᱟᱜ ᱧᱟᱢᱚᱜ, ᱚᱱᱟ ᱡᱚᱛᱚᱜᱮ ᱚᱯᱷᱤᱥ ᱚᱣᱟᱨᱠ ᱟᱨ, ᱚᱱᱟᱜᱮ ᱟᱨ ᱢᱤᱫᱴᱮᱱ ᱮᱢ ᱴᱤ ᱮᱥ᱾
ᱚᱻ ᱦᱮᱸ ᱛᱚ
ᱯᱮᱭᱟ ᱪᱟᱹᱠᱨᱤᱧ ᱧᱟᱢ ᱞᱮᱫᱟ᱾ᱟᱫᱚ ᱱᱚᱝᱠᱟ ᱜᱮ ᱵᱩᱞᱮ ᱟᱫᱚ ᱵᱟᱹᱧ ᱠᱚᱨᱟᱣ ᱟᱠᱟᱫᱟ᱾ ᱟᱫᱚ ᱥᱟᱵ ᱠᱟᱜ ᱢᱮ ᱞᱚᱠᱠᱷᱚ ᱡᱩᱫᱤ ᱮᱴᱟᱜ, ᱛᱟᱸᱦᱮᱱ ᱛᱟᱢ ᱠᱷᱟᱱ ᱟᱫᱚ ᱥᱟᱵ ᱠᱟᱜ ᱢᱮ ᱟᱢᱟᱜ ᱠᱟᱛᱷᱟ ᱨᱤᱧ ᱞᱟᱹᱭᱮᱫ ᱫᱟ᱾ ᱟᱢ ᱡᱩᱫᱤ ᱢᱟᱪᱮᱛᱟᱹᱱᱤ ᱵᱮᱱᱟᱣ ᱥᱟᱱᱟᱭ ᱮᱫ ᱢᱮᱭᱟ ᱢᱮᱱ ᱫᱚ ᱴᱤᱪᱟᱨ ᱦᱮᱸ ᱟᱢ ᱡᱩᱫᱤ ᱱᱤᱛᱚᱜ, ᱟᱢ ᱛᱮ ᱡᱩᱫᱤ ᱯᱩᱞᱤᱥ ᱪᱟᱹᱠᱨᱤᱢ ᱧᱟᱢᱟ ᱟᱨ ᱡᱩᱫᱤ ᱟᱢᱟᱜ, ᱢᱚᱱᱮᱭ ᱮᱫᱟᱢ ᱟᱢᱟᱜ ᱢᱚᱱᱮ ᱢᱮᱱᱮᱫ ᱛᱟᱢᱟ ᱡᱮ ᱤᱧᱤᱧ ᱠᱚᱨᱟᱣ ᱫᱟᱲᱮᱭᱟᱜ-ᱟ ᱚᱱᱟ ᱤᱭᱟᱹ ᱢᱟᱥᱴᱟᱨ ᱪᱟᱹᱠᱨᱤ, ᱧᱟᱢ ᱟᱹᱧ ᱱᱟᱜ ᱛᱟᱦᱚᱞᱮ ᱱᱤᱥᱪᱚᱭ ᱟᱢ ᱫᱚ ᱯᱩᱞᱤᱥ ᱪᱟᱠᱨᱤ ᱫᱚ ᱵᱟᱝ ᱠᱚᱨᱟᱣ ᱥᱟᱱᱟ ᱢᱮᱭᱟ ᱾
ᱵᱟᱝ ᱜᱮ,
ᱦᱚᱸ ᱱᱚᱝᱠᱟ ᱜᱮ ᱤᱧᱟᱜ ᱦᱳ ᱵᱩᱡᱷᱟᱹᱣ ᱠᱮᱜ ᱟᱢ ᱥᱮ, ᱟᱫᱚ ᱱᱚᱣᱟ ᱜᱮ ᱟᱫᱚ ᱱᱤᱡᱮ ᱡᱟᱪᱟᱭ ᱞᱟᱹᱜᱤᱫ ᱫᱚ ᱢᱟᱡᱷᱮ ᱢᱟᱡᱷᱮ ᱯᱚᱨᱤᱠᱠᱷᱟ ᱮᱢ ᱤᱫᱤ ᱛᱟᱵᱚᱱ ᱯᱮ,
ᱦᱮᱸ ᱛᱚ ᱟᱻ ᱠᱚᱥᱪᱮᱱ ᱠᱚ ᱧᱮᱞ ᱠᱟᱛᱮ ᱨᱮ ᱦᱚᱸ ᱡᱟᱸᱦᱟ ᱛᱤᱱᱟᱹᱜ ᱜᱮᱢ,
ᱦ ᱦᱳᱭ ᱦᱳᱭ ᱦᱳᱭ ᱦᱳᱭ ᱚᱱᱟ ᱠᱚᱢᱟ ᱦᱮᱸᱜᱮ ᱟᱫᱚ, ᱚᱱᱠᱟ ᱜᱮ ᱟᱫᱚ ᱟᱭᱢᱟ ᱜᱮ ᱢᱟᱹᱭ ᱵᱟᱹᱵᱩ ᱛᱟᱠᱚ ᱢᱮᱱᱟᱜ ᱠᱚ ᱜᱮᱭᱟ ᱤᱧᱤᱧ ᱯᱟᱲᱦᱟᱣ ᱠᱚ ᱜᱮᱭᱟ᱾ ᱯᱟᱲᱦᱟᱣ ᱵᱚᱞ ᱛᱮ ᱪᱮᱫ ᱞᱮᱠᱟ ᱱᱚᱝᱠᱟ ᱠᱚ ᱞᱟᱹᱭᱟ ᱱᱚᱜ-ᱚᱭ ᱡᱮᱢᱚᱱ, ᱚᱦ ᱟᱫᱚ ᱱᱤᱛᱚᱜ ᱟᱫᱚ ᱟᱭᱢᱟ ᱦᱚᱲ ᱠᱚ ᱠᱩᱞᱤᱫᱤᱧ ᱠᱟᱱᱟ ᱡᱮ ᱛᱟᱸᱦᱚᱞᱮ ᱩᱱᱟᱹᱜ ᱪᱟᱹᱠᱨᱤᱢ ᱟᱲᱟᱜ, ᱟᱠᱟᱫᱟ ᱛᱟᱸᱦᱚᱞᱮ ᱱᱤᱛᱚᱜ ᱫᱚ ᱠᱟᱨᱭᱟ ᱮᱯ ᱨᱮ ᱫᱚ ᱪᱮᱫᱟᱜ ᱮᱢ ᱜᱚᱞᱯᱷᱚᱭ ᱮᱫᱟ,
ᱦᱮᱸ ᱛᱚ,
ᱠᱤᱪᱷᱩ ᱦᱚᱲᱮᱢ ᱢᱚᱱᱮ ᱛᱟᱦᱮᱸ ᱫᱟᱲᱮᱭᱟᱜ ᱠᱟᱱᱟ ᱟᱫᱚ ᱥᱟᱵ ᱠᱟᱜ ᱢᱮ ᱢᱤᱫᱴᱮᱱ ᱥᱚᱢᱚᱭ ᱯᱟᱥ ᱥᱮ ᱱᱚᱜᱼᱚᱭ ᱧᱮᱞ ᱢᱮ ᱟᱢ ᱥᱟᱞᱟᱜ ᱤᱧ ᱜᱚᱞᱯᱷᱚᱭ ᱮᱫᱟ ᱢᱟᱱᱮᱧᱟᱹᱜ ᱠᱚᱢᱤᱭᱤᱱᱤᱠᱮᱥᱚᱱ ᱥᱠᱤᱞ ᱦᱚᱸ ᱵᱟᱲᱦᱟᱣ ᱨᱮᱱᱟᱜ ᱢᱤᱫᱴᱮᱱ ᱥᱚᱢᱵᱷᱚᱵᱚᱱᱟ ᱢᱮᱱᱟᱜᱼᱟ ᱢᱟᱱᱮ ᱪᱮᱫ ᱞᱮᱠᱟ ᱧᱮᱞ ᱢᱮ ᱢᱤᱫ ᱦᱚᱲ ᱥᱟᱞᱟᱜ ᱤᱧ ᱜᱟᱞᱢᱟᱨᱟᱣᱟ ᱥᱮ ᱢᱤᱫᱴᱮᱱ ᱟᱱᱡᱟᱱ ᱦᱚᱲ ᱥᱟᱞᱟᱜ ᱤᱧ ᱜᱟᱞᱢᱟᱨᱟᱣ ᱫᱟ᱾ ᱢᱟᱱᱮ ᱱᱚᱜᱼᱚ ᱱᱚᱣᱟ ᱠᱚ ᱢᱤᱫᱴᱮᱱ ᱵᱮᱯᱟᱨ ᱠᱟᱱᱟ ᱵᱩᱡᱟᱢ ᱛᱚ ᱟᱨ ᱡᱩᱫᱤ ᱤᱧ ᱜᱮ ᱢᱤᱫᱴᱮᱱ ᱢᱟᱫᱽᱫᱷᱚᱢ ᱠᱟᱱᱟ᱾ ᱱᱤᱛᱚᱜ ᱜᱮ ᱡᱩᱫᱤ ᱤᱧ ᱯᱟᱨᱥᱳᱱᱟᱞ ᱥᱮ ᱵᱟᱠᱷᱟᱡ ᱡᱟᱦᱟᱸ ᱠᱷᱚᱡ ᱯᱷᱳᱱ ᱱᱟᱢ ᱠᱷᱟᱱ ᱱᱤᱥᱪᱳᱭ ᱤᱧ ᱥᱟᱞᱟᱜ ᱵᱟᱢ ᱨᱚᱲ ᱠᱮᱭᱟ ᱱᱤᱥᱪᱳᱭ ᱵᱟᱢ ᱨᱚᱲ ᱠᱮᱭᱟ ᱚᱠᱚᱭ ᱠᱟᱱᱪᱚᱭ ᱚᱠᱚᱭ ᱠᱟᱱᱪᱚᱭ ᱢᱮᱱ ᱠᱷᱟᱱ ᱟᱢᱮᱢ ᱨᱚᱲ ᱮᱫᱟ ᱤᱧ ᱥᱟᱶ ᱢᱟᱱᱮ ᱟᱢᱟᱜ ᱠᱚᱢᱤᱭᱩᱱᱤᱠᱮᱥᱚᱱ ᱤᱥᱠᱤᱞ ᱦᱚᱸ ᱵᱟᱨᱟᱜ ᱠᱟᱱ ᱛᱟᱢᱟ ᱥᱮᱼᱼ ᱟᱢᱟᱜ ᱨᱚᱲ ᱨᱮᱱᱟᱜ ᱫᱷᱟᱡᱷ ᱡᱟᱦᱟᱸ ᱫᱷᱟᱡᱽ ᱥᱮ ᱮᱴᱟᱜ ᱦᱚᱲ ᱥᱟᱞᱟᱜ ᱮᱢ ᱨᱚᱲ ᱮᱫᱟ ᱚᱱᱟ ᱨᱮᱱᱟᱜ ᱢᱤᱫᱴᱮᱱ ᱤᱭᱟᱹ ᱵᱟᱨᱦᱟᱜ ᱠᱟᱱ ᱛᱟᱢᱟ ᱦᱳᱭ ᱥᱮ ᱚᱱᱠᱟ ᱠᱟᱛᱮᱫ ᱟᱨᱠᱤ ᱤᱧᱦᱚᱸ ᱵᱟᱠᱷᱟᱡ ᱮᱢᱱᱤ ᱦᱚᱲ ᱫᱚ ᱤᱧ ᱥᱟᱞᱟᱜ ᱫᱚ ᱚᱠᱚᱭ ᱨᱚᱲᱟ ᱞᱟᱹᱭ ᱢᱮ ᱱᱚᱣᱟ
ᱩᱱᱤ ᱫᱚ ᱚᱠᱚᱭ ᱦᱚᱸ ᱵᱟᱭ ᱨᱚᱲᱟ ᱯᱟᱨᱥᱚᱱᱟᱞ ᱠᱚᱞ ᱛᱮ ᱫᱚ ᱦᱟᱜ ᱞᱮᱭ ᱚᱠᱚᱭ ᱠᱟᱱ ᱪᱚᱭ ᱚᱠᱟ ᱨᱤᱱᱤᱭ ᱠᱟᱱ ᱪᱚᱭ ᱦᱩᱸ ᱦᱩᱸ
ᱟᱫᱚ ᱚᱱᱟ ᱠᱷᱟᱹᱛᱤᱨ ᱛᱮ ᱱᱚᱜᱼᱚᱭ ᱱᱚᱣᱟ ᱠᱷᱟᱹᱛᱤᱨ ᱛᱮ ᱜᱮ ᱤᱧ ᱫᱚ ᱱᱚᱣᱟ ᱨᱮᱱᱟᱜ ᱢᱩᱞ ᱩᱫᱽᱫᱮᱥᱥᱚ ᱫᱚ ᱠᱟᱱ ᱛᱤᱧᱟᱹ ᱡᱮ ᱟᱨ ᱟᱨ ᱪᱮᱫ ᱦᱚᱸᱵᱟᱝ
ᱦᱮᱸ ᱛᱚ
ᱦᱮᱸ ᱠᱟᱨᱚᱱ ᱤᱧ ᱡᱟᱦᱟᱸ ᱴᱮᱠᱴᱟᱨ ᱨᱤᱧ ᱠᱷᱚᱡᱚᱜ ᱠᱟᱱᱟ ᱥᱮ ᱚᱱᱟ ᱫᱚ ᱚᱱᱠᱟ ᱜᱮ ᱰᱤᱞ ᱦᱩᱭᱩᱜᱼᱟ ᱦᱚᱲ ᱛᱟᱦᱚᱞᱮ
ᱦᱩᱸ
ᱦᱮᱸ ᱡᱟᱭᱦᱳᱠ ᱟᱫᱚ ᱯᱟᱞᱮ ᱦᱤᱱᱴ ᱫᱚᱢ ᱧᱟᱢ ᱠᱮᱫ ᱜᱮᱭᱟ᱾
ᱵᱩᱡ ᱫᱩᱧ ᱵᱩᱡ ᱟᱠᱟᱫᱟ᱾
ᱦᱳᱭ ᱡᱟᱭᱦᱳᱠ ᱢᱟ ᱫᱚ ᱟᱢ ᱛᱷᱚᱲᱟ ᱞᱟᱹᱭ ᱢᱮ ᱟᱢᱟᱜ ᱱᱤᱭᱮ ᱟᱢᱟᱜ ᱱᱤᱭᱮ ᱟᱢᱟᱜ ᱱᱤᱭᱮ ᱫᱚ ᱟᱞᱚᱢ ᱞᱟᱹᱭᱟ ᱢᱮᱱ ᱠᱷᱟᱱ ᱟᱢ ᱪᱮᱫ ᱠᱚᱢ ᱠᱩᱥᱤᱭᱟᱜᱼᱟ ᱚᱱᱟ ᱠᱚ ᱱᱤᱭᱮ ᱞᱮᱭ ᱢᱮ
ᱠᱩᱥᱤ ᱵᱚᱞ ᱛᱮ ᱚᱱᱠᱟ ᱪᱮᱫ? ᱟ ᱤᱧᱦᱳ ᱛᱟᱦᱚᱞᱮ ᱡᱟᱦᱟᱸ ᱞᱚᱠᱠᱷᱚ ᱛᱤᱧ ᱚᱱᱟ ᱫᱚ ᱦᱟᱸᱜ ᱤᱧ ᱯᱷᱳᱱ ᱛᱤᱧᱟᱹ ᱦᱳᱭᱛᱚ ᱦᱮᱸ ᱟᱨ ᱚᱱᱠᱟ ᱯᱚᱨᱤᱠᱠᱷᱟ ᱫᱚᱧ ᱮᱢ ᱵᱟᱲᱟᱭ ᱜᱮᱭᱟ ᱚᱱᱠᱟ ᱛᱟᱱᱮ ᱡᱟᱦᱟᱸ ᱠᱚ ᱦᱳᱭ ᱠᱟᱱᱟ᱾ ᱯᱚᱨᱤᱠᱠᱷᱟ ᱠᱚ ᱫᱚ ᱮᱢ ᱵᱟᱲᱟ ᱜᱮ ᱦᱩᱭᱩᱜ ᱠᱟᱱᱟ᱾ ᱟᱫᱚ ᱚᱱᱠᱟ ᱚᱱᱟ ᱨᱮᱱᱟᱜ ᱦᱚᱸ ᱯᱟᱲᱦᱟᱣ ᱞᱟᱜᱟᱜᱼᱟ ᱥᱮ ᱟᱫᱚ
ᱦᱳᱭ ᱦᱳᱭ ᱚᱱᱟ ᱜᱮᱛᱚ ᱚᱱᱟ ᱜᱮᱛᱚ ᱟᱵᱚ ᱚᱱᱟ ᱜᱮᱛᱚ ᱵᱚᱱ ᱵᱷᱩᱞ ᱛᱟᱵᱚᱱᱟ ᱤᱧ ᱦᱚᱧ ᱞᱟᱹᱭ ᱟᱢᱢᱟ ᱥᱟᱹᱨᱤ ᱠᱟᱛᱷᱟ ᱤᱧ ᱡᱚᱠᱷᱚᱱ ᱯᱨᱚᱛᱷᱚᱢ ᱯᱚᱨᱤᱠᱠᱷᱟᱧ ᱮᱢ ᱟᱥᱮ ᱟᱫᱚ ᱤᱧᱟᱹᱜ ᱫᱚ ᱮᱱᱥᱤ ᱟᱨ ᱫᱚ ᱟᱹᱰᱤ ᱢᱟᱱᱮ ᱤᱭᱟᱹ ᱜᱮ ᱛᱤᱧᱟ ᱵᱚᱞᱮ ᱢᱟᱱᱮ ᱥᱚᱠᱛᱚ ᱧᱚᱜ ᱜᱤᱛᱤᱧᱟ ᱮᱱ ᱥᱤ ᱟᱨ ᱴᱤᱠᱮᱞ ᱫᱚ ᱦᱩ ᱸ ᱛᱚ ᱤᱧ ᱫᱚᱼᱼ ᱯᱨᱚᱛᱷᱚᱢ ᱡᱚᱵ ᱨᱮᱦᱚᱧ ᱞᱟᱜᱟᱣ ᱞᱮᱫ ᱜᱮᱭᱟ ᱢᱮᱱ ᱫᱚ ᱚᱱᱟ ᱫᱚᱼ ᱤᱭᱟᱹ ᱤᱱᱴᱟᱨᱵᱷᱤᱭᱩ ᱫᱚ ᱵᱟᱹᱧ ᱪᱟᱞᱟᱣ ᱞᱮᱱᱟ ᱚᱱᱟ ᱠᱷᱟᱹᱛᱤᱨ ᱛᱮ ᱚᱱᱟ ᱫᱚ ᱵᱟᱹᱧ ᱞᱟᱹᱭᱟᱫ ᱢᱮᱭᱟ ᱵᱟᱝ ᱠᱷᱟᱱ ᱚᱱᱟ ᱦᱚᱸᱼ ᱵᱟᱠᱷᱟᱡ ᱚᱱᱟᱦᱚᱸ ᱞᱮᱠᱷᱟ ᱫᱟᱲᱮ ᱠᱷᱟᱱᱡᱮ ᱯᱩᱱᱭᱟ ᱦᱩᱭᱩᱜᱼᱟ᱾ ᱟᱨ ᱚᱱᱟ ᱛᱮ ᱤᱱᱴᱟᱨᱵᱷᱤᱭᱩ ᱫᱚ ᱵᱟᱹᱧ ᱮᱞᱟᱣ ᱞᱮᱱᱟ ᱢᱟᱱᱮ ᱤᱧ ᱟᱨᱠᱤ ᱛᱷᱚᱲᱟ ᱢᱚᱸᱡᱽ ᱵᱟᱹᱧ ᱵᱩᱡᱷᱟᱹᱣ ᱮᱫ ᱠᱟᱱ ᱛᱟᱦᱮᱸᱱᱟ, ᱱᱚᱠᱟ ᱵᱧ ᱪᱣ ᱢᱟᱱᱮ ᱚᱱᱟ ᱯᱨᱚᱛᱷᱚᱢ ᱡᱚᱵ ᱤᱧ ᱯᱨᱚᱛᱷᱚᱢ ᱪᱟ. ᱠᱨᱤ ᱯᱨᱚᱛᱷᱚᱢ ᱪᱟᱹᱠᱨᱤ ᱯᱚᱨᱤᱠᱠᱷᱟᱧ ᱫᱩᱲᱩᱵ ᱠᱟᱱᱟ᱾ ᱚᱱᱟ ᱨᱮᱜᱤ ᱤᱧ ᱯᱦᱤᱧ, ᱯᱷᱟᱥᱴ ᱠᱮᱫᱟ ᱢᱮᱱᱥ, ᱤᱧ ᱯᱷᱟᱥᱴ ᱠᱮᱫᱟ, ᱥᱩᱫᱩ ᱤᱱᱴᱟᱨᱵᱷᱤᱭᱩ ᱵᱟᱹᱧ ᱮᱞᱟᱣ ᱞᱮᱱᱟ ᱦᱮᱸᱼᱼ
ᱛᱟᱦᱚᱞᱮ ᱟᱢ ᱫᱚ ᱵᱷᱟᱜᱮ ᱜᱮᱢ ᱯᱟᱲᱦᱟᱜ ᱛᱟᱦᱮᱱᱟ ᱟᱸᱡᱚᱢᱼᱼ
ᱵᱷᱟᱜᱤ ᱫᱚ ᱵᱟᱝ ᱦᱮᱸ ᱢᱚᱱᱮ ᱟᱨᱠᱤ ᱤᱧ ᱞᱟᱹᱭᱢᱟ ᱤᱧ ᱫᱚ ᱥᱤᱠᱷ ᱤᱧ ᱞᱟᱹᱭᱟᱢ ᱠᱟᱱᱟ᱾ ᱯᱟᱲᱦᱟᱜ ᱫᱚ ᱱᱤᱛᱚᱜ ᱫᱚ ᱟᱢᱟᱜ ᱫᱚ ᱚᱠᱟ ᱠᱟᱡᱮ ᱦᱚᱸ ᱵᱟᱝ ᱞᱟᱜᱟᱜ ᱛᱟᱢᱟ ᱟᱢᱟᱜ ᱫᱚ ᱤᱭᱩᱡᱤ ᱨᱮᱱᱟᱜ ᱯᱟᱲᱦᱟᱜ ᱫᱚ ᱠᱟᱡᱮ ᱵᱟᱝ ᱞᱟᱜᱟᱜ ᱛᱟᱢᱟ, ᱟᱢᱟᱜ ᱡᱟᱦᱟᱸ ᱯᱟᱲᱦᱟᱜ ᱠᱟᱡᱟᱹᱪᱟ ᱠᱨᱤ ᱪᱟᱹᱠᱨᱤ ᱨᱮᱱᱟᱜ ᱠᱟᱡᱟᱨᱮ ᱞᱟᱜᱟᱜᱼᱟ ᱥᱤᱠᱥ ᱠᱷᱚᱡᱼᱼ ᱴᱩᱭᱮᱞᱵᱷ ᱚᱵ ᱨᱮ ᱡᱟᱦᱟᱸᱟᱢ ᱯᱟᱲᱦᱟᱣ ᱟᱠᱟᱱ ᱚᱱᱟᱜᱮ ᱪᱟᱹᱠᱨᱤ ᱯᱚᱨᱤᱠᱠᱷᱟ ᱨᱮᱫᱚ ᱦᱤᱡᱩᱜᱼᱟ ᱚᱱᱟ ᱜᱮ ᱟᱫᱚ ᱚᱱᱟᱜᱮ ᱡᱩᱫᱤ ᱢᱚᱸᱡᱽ ᱛᱮᱢ ᱯᱟᱲᱦᱟᱣ ᱠᱟᱱ ᱠᱷᱟᱡ ᱫᱚ ᱛᱟᱦᱚᱞᱮ ᱫᱚᱼᱼ
ᱦᱚᱭ ᱡᱚᱛᱚ ᱴᱷᱤᱠ ᱟᱞᱮ ᱫᱚ ᱚᱱᱮ ᱤᱭᱟᱹ ᱥᱮᱵᱷᱮᱱ ᱥᱮ ᱮᱭᱤᱴ ᱱᱤᱭᱟᱹᱞᱚᱠᱰᱟᱣᱩᱱ ᱯᱟᱲᱦᱟᱣᱱᱟ ᱟᱫᱚ ᱚᱱᱠᱟ ᱩᱱ ᱫᱚ ᱯᱟᱲᱦᱟᱣ ᱛᱚ ᱵᱟᱝ ᱦᱩᱭ ᱞᱮᱱᱟ ᱞᱚᱠᱰᱟᱣᱩᱱ ᱨᱮᱫᱚ᱾ ᱞᱚᱠᱰᱟᱣᱩᱱ ᱨᱮᱫᱚ ᱡᱚᱛᱚ ᱟᱫᱚ ᱯᱚᱨᱤᱼᱼ
ᱰᱟᱢᱰᱳᱞᱼᱼ
ᱦᱩᱸ
ᱦᱮᱸ ᱦᱮᱸ᱾
ᱦᱳᱭ ᱟᱞᱮ ᱚᱸᱰᱮ ᱞᱚᱠᱰᱟᱣᱩᱱ ᱪᱟᱵᱟᱭᱱᱟ ᱦᱭᱼᱼ ᱟᱨ ᱪᱮ ᱩᱱᱫᱚ ᱚᱱᱟ ᱠᱚᱫᱚ ᱯᱟᱨᱚᱢ ᱪᱟᱵᱟᱜ ᱠᱟᱱ ᱛᱟᱦᱮᱱᱟ᱾
ᱪᱮᱫ ᱮᱢ ᱞᱟᱹᱭᱼᱟ ᱦᱮᱸ
ᱚᱱᱠᱟ ᱦᱚᱸ ᱦᱩᱭᱩᱜ ᱜᱮᱭᱟ ᱢᱟᱱᱮ ᱟᱞᱮᱦᱚᱸ ᱟᱞᱮ ᱦᱚᱸ ᱡᱚᱠᱷᱚᱱ ᱮᱭᱤᱪ ᱮᱥᱼᱼ ᱞᱮ ᱮᱢ ᱟᱠᱟᱫᱟ ᱟᱞᱮ ᱦᱚᱸ ᱞᱚᱠᱰᱟᱣᱩᱱ ᱜᱮ ᱚᱱᱠᱟᱜᱮ ᱞᱚᱠᱰᱟᱣᱩᱱ ᱢᱟᱱᱮ ᱟᱞᱮᱭᱟᱜ ᱯᱚᱨᱤᱠᱠᱷᱟ ᱫᱚ ᱦᱩᱭ ᱪᱟᱵᱟᱟᱣ ᱟᱠᱟᱱᱟ᱾ ᱟᱫᱚ ᱟᱞᱮᱭᱟᱜ ᱤᱧ ᱫᱚ ᱡᱚᱛᱚ ᱯᱚᱨᱤ ᱠᱠᱷᱟᱧ ᱮᱢ ᱟᱠᱟᱫᱟ ᱟᱨᱼᱼ ᱟᱯᱮ ᱡᱟᱦᱟᱸᱭ ᱥᱟᱵᱡᱮᱴ ᱛᱟᱦᱮᱸ ᱠᱟᱱ ᱛᱟᱠᱚᱭᱟ ᱯᱚᱨᱤᱠᱠᱷᱟ ᱵᱟᱠᱚ ᱮᱢ ᱫᱟᱲᱮᱠᱚᱣᱟ ᱡᱟᱦᱟᱸᱭ
ᱦᱮᱸ ᱚᱻ
ᱟᱨᱠᱤ ᱟᱞᱮ ᱯᱚᱨᱤᱠᱠᱷᱟ ᱫᱚ ᱦᱩᱭ ᱠᱟᱱ ᱛᱟᱞᱮᱭᱟ ᱟᱞᱮ ᱫᱚ ᱪᱟᱵᱟᱭᱱᱟ ᱛᱟᱨᱯᱚᱨᱮ ᱛᱟᱨᱯᱚᱨᱮ ᱞᱚᱠᱰᱟᱣᱩᱱ ᱯᱟᱲᱟᱣᱮᱱᱟ
ᱚ ᱦᱮᱸ ᱛᱚ
ᱟᱞᱮᱦᱚᱸ ᱚᱱᱠᱟ ᱯᱟᱲᱦᱟᱣ ᱯᱟᱲᱦᱟ ᱛᱮ ᱛᱟᱨᱯᱚᱨ ᱞᱚᱠᱰᱟᱣᱩᱱ ᱦᱩᱭᱱᱟ ᱟᱫᱚ ᱛᱚᱞᱮ ᱚᱱᱟ ᱢᱚᱫᱽᱫᱷᱮ ᱨᱮ ᱛᱚ ᱯᱟᱲᱦᱟᱣ ᱠᱚᱫᱚ ᱵᱟᱝ ᱦᱩᱭ ᱞᱮᱱᱟᱼᱼ
ᱦᱟ ᱚᱱᱟ ᱫᱚ ᱥᱮ ᱦᱳᱭ ᱦᱳᱭ ᱚᱱᱟ ᱫᱚ ᱚᱱᱟ ᱫᱚ ᱚᱱᱠᱟᱜ ᱜᱮᱼᱼ ᱟᱭᱢᱟ ᱟᱭᱢᱟ ᱟᱭᱢᱟ ᱢᱟᱹᱭ ᱵᱟᱹᱵᱩ ᱛᱟᱠᱚ ᱯᱟᱲᱦᱟᱜ ᱠᱚ ᱟᱲᱟᱜ ᱠᱟᱫᱟ᱾
ᱦᱮᱸ ᱚᱱᱟ ᱦᱚᱛᱮ ᱛᱮ
ᱚᱱᱟᱜᱮ ᱵᱚᱞᱮ ᱟᱫᱚ ᱯᱟᱲᱦᱟᱜ ᱛᱟᱵᱚᱱ ᱯᱮ ᱱᱟᱯᱟᱭ ᱛᱮ, ᱚᱱᱟ ᱫᱚ ᱚᱥᱵᱤᱫᱷᱟ ᱵᱟᱝ ᱦᱩᱭᱩᱜᱼᱟ ᱡᱩᱫᱤ ᱯᱮ ᱞᱟᱜᱟᱣ ᱠᱷᱟᱱ ᱠᱳᱱᱳ ᱱᱟ ᱠᱳᱱᱳ ᱦᱟᱸᱜ ᱢᱤᱫᱴᱮᱱ ᱡᱟᱭᱜᱟᱟᱨᱮ ᱫᱷᱟᱯ ᱨᱮᱯᱮ ᱯᱳᱣᱪᱷᱟᱜᱼᱟ ᱢᱚᱱᱮ ᱟᱞᱚᱯᱮ ᱠᱷᱟᱴᱚᱭᱟ,
ᱢᱚᱱᱮ ᱫᱚ ᱟᱫᱚ ᱠᱷᱟᱴ ᱦᱮᱸᱼᱼ
ᱦᱳᱭ ᱦᱳᱭ ᱤᱱᱟᱹᱜᱤᱧ ᱞᱟᱹᱭᱟ ᱡᱩᱫᱤ ᱯᱷᱤᱨᱨᱤ ᱢᱮᱱᱟᱜ ᱢᱮᱠᱷᱟᱱ ᱛᱟᱦᱚᱞᱮᱼᱼ ᱤᱧ ᱯᱷᱳᱱᱟᱢ ᱡᱩᱫᱤ ᱯᱷᱤᱨᱨᱤᱢ ᱢᱮᱱᱟᱜ ᱠᱷᱟᱱ ᱛᱟᱦᱚᱞᱮᱧ ᱯᱷᱳᱱᱟᱢ ᱠᱟᱱᱟ᱾
ᱦᱭ ᱦᱳᱭ ᱱᱤᱛᱚᱜ ᱫᱚ ᱯᱷᱤᱨᱤ ᱫᱚ ᱯᱷᱤᱨᱤ ᱜᱮᱤᱧ᱾
ᱴᱷᱤᱠ ᱜᱮᱭᱟ ᱛᱟᱦᱚᱞᱮᱧ ᱯᱷᱳᱱ ᱟᱢ ᱠᱟᱱᱟ ᱥᱚᱢᱚᱭ ᱦᱚᱸ ᱪᱟᱵᱟ ᱮᱱ ᱛᱟᱞᱟᱝᱼᱟ᱾
ᱦᱳᱭ ᱴᱷᱤᱠ ᱜᱮᱭᱟ ᱛᱟᱦᱚᱞᱮ ᱦᱩᱸ